ᱦᱮᱸ ᱡᱚᱦᱟᱨ ᱜᱮ
ᱦᱳᱭ ᱡᱚᱦᱟᱨ ᱜᱮ ᱟᱣᱟᱡ ᱠᱚ ᱵᱷᱟᱹᱜᱤ ᱫᱷᱟᱨᱟᱛᱮ ᱟᱸᱡᱚᱢᱚᱜ ᱠᱟᱱ ᱜᱮᱭᱟ
ᱦᱮᱸ ᱟᱸᱡᱚᱢ ᱫᱚ ᱟᱸᱡᱚᱢᱚᱜ ᱠᱟᱱᱟ ᱛᱟᱨ ᱢᱚᱫᱽᱫᱷᱮ ᱨᱮᱜᱮ ᱱᱚᱜ-ᱚᱭ ᱜᱮᱫᱚᱜ ᱠᱟᱱᱟ ᱡᱮᱢᱚᱱ ᱱᱚᱣᱟ ᱞᱟᱦᱟ ᱠᱚᱞᱴᱟ ᱦᱚᱸ ᱜᱮᱫ ᱮᱱᱟ ᱟᱫᱚ ᱚᱱᱟ ᱦᱤᱥᱟᱹᱵᱽ ᱛᱮᱞᱤᱧ ᱞᱟᱹᱭᱮᱫᱫᱟ ᱟᱫᱚ ᱱᱚᱣᱟ ᱫᱚ ᱱᱚᱛᱮᱱᱟᱜ ᱱᱚᱸᱰᱮᱱᱟᱜ ᱟᱞᱤᱧ ᱱᱚᱸᱰᱮᱱᱟᱜ ᱱᱮᱴᱳᱣᱟᱨᱠ ᱨᱮᱭᱟᱜ ᱰᱤᱥᱴᱟᱨᱵᱮᱱᱥ ᱥᱮ ᱟᱵᱤᱱ ᱱᱚᱸᱰᱮᱱᱟᱜ ᱚᱱᱟ ᱫᱚ ᱟᱫᱚ ᱪᱤᱠᱟᱹᱛᱮ ᱱᱤᱝᱠᱟᱹᱱ ᱦᱚᱲ ᱫᱚᱵᱤᱱ ᱵᱩᱡᱟ
ᱦᱳᱭ ᱚᱱᱟ ᱠᱟᱛᱷᱟ ᱢᱟ ᱥᱟᱹᱨᱤ ᱜᱮᱵᱮᱱ ᱢᱮᱱ ᱠᱮᱫ ᱱᱟᱜ ᱟᱨ ᱠᱟᱴᱟᱣ ᱫᱚ ᱱᱟᱜ ᱚᱠᱚᱭᱴᱟᱜ ᱜᱮ ᱵᱟᱵᱵᱚᱱ ᱢᱮᱱᱟ ᱪᱮᱫᱟᱜ ᱡᱮ ᱟᱵᱚ ᱟᱵᱚᱣᱟᱜ ᱡᱟᱦᱟᱸ ᱠᱚᱢᱯᱞᱤᱴ ᱨᱮᱭᱟᱜ ᱠᱷᱟᱱ ᱢᱟ ᱵᱟᱨᱚ ᱢᱤᱱᱤᱴ ᱨᱮ ᱢᱤᱱᱤᱴ ᱦᱟᱹᱵᱤᱡ ᱠᱟᱛᱷᱟ ᱨᱮᱭᱟᱜ ᱚᱱᱟ ᱢᱟᱵᱚᱱ ᱠᱩᱞᱟᱹᱣ ᱡᱚᱛᱚ ᱦᱚᱲ ᱵᱚᱱ ᱨᱤᱠᱟᱹᱭ ᱜᱮᱭᱟ ᱦᱳᱭ ᱥᱮ ᱟᱫᱚ ᱚᱱᱟᱛᱮ
ᱦᱮᱸ
ᱟᱫᱚ ᱱᱟᱦᱟᱜ ᱢᱤᱫᱴᱮᱱ ᱪᱮᱫ ᱠᱚ ᱢᱮᱱᱟ ᱢᱤᱫᱴᱮᱱ ᱴᱚᱯᱤᱠ ᱱᱤᱭᱮ ᱞᱟᱝ ᱜᱟᱞᱢᱟᱨᱟᱣ ᱞᱮᱱᱠᱷᱟᱱ ᱱᱟᱟᱜ ᱟᱹᱰᱤ ᱵᱮᱥ ᱦᱩᱭᱩᱜ ᱟᱫᱚ ᱱᱟᱦᱟᱜ ᱱᱚᱜ-ᱚᱭ ᱥᱠᱨᱤᱱ ᱨᱮ ᱧᱮᱞᱚᱜ ᱠᱟᱱᱟ ᱱᱟᱦᱟᱜ ᱚᱱᱟ ᱞᱟᱦᱟ ᱛᱮᱭᱟᱜ ᱜᱮ ᱱᱟᱦᱟᱜ ᱟᱹᱞᱤᱧᱟᱜ ᱢᱟᱷ ᱥᱳᱭᱮᱫ ᱠᱟᱱ ᱦᱟᱸᱜ ᱱᱚᱣᱟ ᱡᱟᱦᱟᱸ ᱞᱟᱝ ᱜᱟᱞᱢᱟᱨᱟᱣᱮᱫ ᱠᱟᱱ ᱚᱱᱟ
ᱦᱮᱸ
ᱥᱠᱨᱤᱱ ᱨᱮ ᱥᱳᱭᱮᱫ ᱠᱟᱱᱟ ᱞᱟᱦᱟᱛᱮ ᱚᱱᱟ ᱫᱩ ᱢᱤᱱᱤᱴ ᱟᱴᱨᱷᱚ ᱥᱮᱠᱮᱱᱰ ᱞᱟᱝ ᱜᱟᱞᱢᱟᱨᱟᱣ ᱠᱟᱫᱟ ᱱᱟᱜ ᱚᱱᱟᱜᱮ ᱥᱳᱭᱮᱜ ᱠᱟᱱᱟ ᱟᱹᱞᱤᱧᱟᱜ ᱨᱮᱢᱟ ᱟᱵᱮᱱᱟᱜ ᱨᱮ ᱪᱮᱫ ᱞᱮᱠᱟᱭ ᱥᱳᱭᱮᱫ ᱠᱟᱱᱟ?
ᱦᱮᱸ ᱚᱱᱠᱟ ᱜᱮ ᱥᱳᱭ ᱮᱫᱟᱭ᱾
ᱟᱪᱷᱟ ᱴᱷᱤᱠ ᱜᱮᱭᱟ᱾ ᱛᱟᱦᱚᱞᱮ ᱢᱤᱫᱴᱮᱡ ᱥᱟᱠᱟᱢ ᱱᱤᱭᱮ ᱞᱟᱝ ᱜᱟᱞᱢᱟᱨᱟᱣ ᱞᱮᱱᱠᱷᱟᱱ ᱥᱟᱠᱟᱢ ᱫᱚ ᱠᱟᱱ ᱛᱟᱞᱟᱝᱼᱟ ᱦᱟᱸᱜ ᱠᱟᱹᱣᱰᱤ ᱱᱚᱶᱟ ᱯᱚᱭᱥᱟ ᱠᱟᱢᱟᱣ ᱵᱟᱠᱷᱨᱟ ᱛᱮᱞᱟᱝ ᱜᱟᱞᱢᱟᱨᱟᱣ ᱞᱮᱠᱷᱟᱱ ᱟᱹᱰᱤ ᱵᱮᱥ ᱦᱩᱭ ᱠᱚᱼᱟ ᱪᱮᱫᱟᱜ ᱡᱮ ᱯᱚᱭᱥᱟ ᱛᱚ ᱱᱟᱜ ᱦᱟᱸᱜ ᱡᱚᱛᱚ ᱦᱚᱲ ᱟᱵᱚ ᱞᱟᱹᱠᱛᱤ ᱵᱚᱱᱟ ᱦᱳᱭᱥᱮ ᱟᱫᱚ ᱴᱚᱯᱤᱠ ᱫᱚ ᱠᱟᱱᱟ ᱱᱚᱶᱟ ᱡᱮ ᱯᱚᱭᱥᱟ ᱨᱮᱭᱟᱜ ᱯᱟᱣᱟᱨ ᱞᱟᱝ ᱜᱟᱞᱢᱟᱨᱟᱣ ᱞᱮᱠᱷᱟᱱ ᱟᱹᱰᱤ ᱵᱮᱥ ᱦᱩᱭᱩᱜᱼᱟ ᱪᱮᱫ ᱞᱮᱠᱟ ᱠᱟᱛᱮᱫ ᱦᱚᱲᱟᱜ ᱨᱚᱝ ᱮ ᱵᱚᱫᱚᱞᱟ? ᱦᱳᱭᱥᱮ ᱚᱱᱟ ᱠᱚ᱾
ᱦᱮᱸ ᱦᱮᱸ ᱮᱫᱚᱢ ᱛᱟᱦᱚᱞᱮ ᱡᱚᱠᱷᱚᱱ ᱟᱹᱵᱤᱱ ᱱᱚᱶᱟ ᱵᱤᱱ ᱞᱟᱹᱭ ᱮᱫᱟ ᱛᱟᱦᱚᱞᱮ ᱟᱹᱵᱤᱱ ᱜᱮ ᱚᱱᱟ ᱠᱟᱹᱴᱤᱡ ᱵᱤᱱ ᱮᱛᱚᱦᱚᱵ ᱞᱮᱠᱷᱟᱱ ᱠᱷᱩᱵ ᱵᱷᱟᱹᱜᱤ ᱠᱚᱜᱼᱟ᱾
ᱦᱳᱭ ᱦᱳᱭ ᱟᱹᱰᱤ ᱱᱟᱯᱟᱭ ᱟᱸ ᱥᱟᱱᱟᱢ ᱠᱷᱚᱱ ᱢᱟᱲᱟᱝ ᱨᱮ ᱞᱟᱹᱭ ᱥᱟᱱᱟᱭᱮᱫ ᱞᱤᱧᱟᱹ ᱱᱚᱶᱟ ᱠᱟᱹᱣᱰᱤ ᱵᱟᱠᱷᱨᱟ ᱠᱟᱢᱟᱣ ᱵᱟᱠᱷᱨᱟᱛᱮ᱾ ᱟᱨ ᱠᱟᱹᱣᱰᱤ ᱫᱚ ᱱᱟᱦᱟᱜ ᱡᱚᱛᱚ ᱡᱚᱛᱚ ᱦᱚᱲ ᱜᱮ ᱡᱤᱵᱚᱱ ᱨᱮ ᱞᱟᱹᱠᱛᱤ ᱵᱚᱱ ᱠᱟᱱᱟ ᱨᱮᱸᱜᱮᱡ ᱦᱚᱲ ᱠᱤᱥᱟᱹᱲ ᱦᱚᱲ ᱡᱟᱦᱟᱸ ᱛᱤᱱᱟᱹᱜ ᱡᱟᱦᱟᱸ ᱛᱤᱱᱟᱹᱜ ᱜᱮ ᱯᱨᱤᱛᱷᱤᱵᱤ ᱨᱮ ᱟᱵᱚ ᱦᱚᱲ ᱢᱮᱱᱟᱜ ᱵᱚᱱᱟ ᱡᱚᱛᱚ ᱦᱚᱲ ᱜᱮ ᱱᱟᱱᱟᱜ ᱠᱟᱹᱣᱰᱤ ᱫᱚ ᱱᱤᱛ ᱠᱟᱛᱮᱫ ᱫᱚ ᱫᱚᱨᱠᱟᱨᱵᱚᱱ ᱠᱟᱱ ᱜᱮᱭᱟ ᱪᱮᱫᱟᱜ ᱡᱮ ᱠᱟᱹᱣᱰᱤ ᱛᱟᱦᱮᱱ ᱠᱷᱟᱡ ᱜᱮ ᱱᱟᱦᱟᱸᱜ ᱟᱵᱚ ᱢᱮᱱᱟᱜ ᱵᱚᱱᱟ ᱟᱨ ᱠᱟᱹᱣᱰᱤ ᱡᱩᱫᱤ ᱵᱟᱝ ᱛᱟᱦᱮᱱ ᱠᱷᱟᱡ ᱫᱚ ᱦᱟᱸᱜ ᱟᱵᱚ ᱚᱠᱚᱭ ᱦᱚᱸ ᱵᱟᱠᱚ ᱵᱩᱡᱷᱟᱹᱣ ᱵᱚᱱᱟ ᱦᱳᱭ ᱥᱮ ᱡᱮᱢᱚᱱ ᱟᱵᱮᱱ ᱡᱩᱫᱤ ᱠᱟᱹᱣᱰᱤ ᱵᱮᱱ ᱠᱟᱢᱟᱣᱮᱫ ᱠᱟᱱᱟ ᱦᱳᱭᱥᱮ ᱛᱟᱦᱚᱞᱮ ᱟᱵᱮᱱ ᱨᱮᱱ ᱟᱹᱛᱩ ᱨᱮᱱ ᱟᱹᱛᱩ ᱫᱤᱥᱚᱢ ᱠᱚᱨᱮᱱ ᱦᱩᱭᱱᱟᱠᱚ ᱜᱟᱛᱮ ᱠᱚ ᱦᱩᱭᱱᱟ ᱟᱨᱦᱚᱸ ᱯᱮᱲᱟ ᱠᱚ ᱦᱩᱭᱱᱟ- ᱡᱚᱛᱚ ᱦᱚᱲ ᱟᱵᱤᱱ ᱢᱤᱫᱴᱮᱱ ᱥᱚᱢ ᱢᱟᱱ ᱱᱚᱡᱚᱨ ᱛᱮᱠᱚ ᱧᱮᱞ ᱵᱤᱱᱟ ᱢᱤᱫᱴᱮᱱ ᱫᱤᱥᱚᱢ ᱦᱚᱲ- ᱛᱟᱞᱟᱨᱮ ᱢᱤᱫᱴᱮᱱ ᱟᱞᱟᱜ ᱱᱚᱡᱚᱨ ᱛᱟᱦᱮᱱ ᱛᱟᱵᱤᱱᱟ ᱟᱞᱟᱜ ᱥᱚᱢ ᱢᱟᱱ ᱱᱚᱡᱚᱨ ᱛᱟᱦᱮᱱᱟ ᱦᱚᱭᱥᱮ- ᱟᱨ ᱡᱩᱫᱤ ᱠᱟᱹᱣᱰᱤ ᱠᱚ ᱱᱟᱦᱟᱜ ᱡᱩᱫᱤ- ᱟᱵᱤᱱ ᱴᱷᱮᱱ ᱵᱟᱹᱱᱩᱜᱼᱟ ᱥᱮ ᱵᱟᱵᱤᱱ ᱠᱟᱢᱟᱣᱮᱫ ᱠᱟᱱᱟ ᱛᱟᱦᱚᱞᱮ ᱟᱵᱤᱱ ᱫᱚ ᱱᱟᱦᱟᱜ ᱛᱷᱚᱲᱟ- ᱮᱴᱟᱜ ᱫᱷᱟᱨᱟ ᱧᱚᱜ ᱛᱮᱜᱮ ᱱᱟᱜ ᱠᱚ ᱠᱚᱭᱚᱜ ᱵᱟᱲᱟ ᱵᱤᱱᱟ ᱱᱟᱦᱟᱜ ᱩᱱᱟᱹᱜ ᱟᱹᱛᱩ ᱠᱚᱨᱮ ᱱᱟᱜ ᱵᱟᱠᱚ- ᱥᱮ ᱜᱟᱛᱮ ᱠᱚ ᱯᱮᱲᱟ ᱠᱚ ᱯᱟᱹᱣᱨᱟᱹ ᱠᱚ ᱡᱟᱦᱟᱸ ᱛᱤᱱᱟᱹᱜ ᱜᱮ ᱢᱮᱱᱟᱜ ᱠᱚᱣᱟ ᱱᱟᱦᱟᱜ ᱩᱱᱠᱩ ᱵᱟᱠᱚ- ᱩᱱᱟᱹᱜ ᱵᱟᱠᱚ ᱵᱷᱮᱞᱩᱵᱤᱱᱟ ᱦᱚᱭᱥᱮ ᱛᱚ ᱚᱱᱟᱛᱮ ᱠᱟᱹᱣᱰᱤ ᱠᱟᱢᱟᱣ- ᱵᱚᱦᱩᱛ ᱞᱟᱹᱠᱛᱤ ᱜᱮᱭᱟ ᱡᱤᱵᱚᱱ ᱨᱮ ᱟᱨ ᱱᱚᱶᱟ ᱠᱚᱫᱚᱭ ᱢᱮᱱ ᱦᱚᱪᱚᱭᱮᱫ ᱠᱟᱹᱱᱟᱹᱧ ᱡᱮ ᱚᱱᱟ ᱨᱮᱱᱟᱜ ᱫᱚ ᱠᱳᱱᱳ ᱞᱤᱢᱤᱴ ᱵᱟᱹᱱᱩᱜᱼᱟ ᱦᱳᱭᱥᱮ ᱞᱤᱢᱤᱴ ᱫᱚ ᱱᱚᱝᱠᱟ ᱠᱟᱨᱮᱢ ᱢᱮᱱ ᱫᱟᱲᱮᱭᱟᱜᱼᱟ ᱡᱮᱢᱚᱱ ᱢᱤᱫ ᱴᱮᱱ ᱦᱚᱲ ᱴᱷᱮᱱ ᱡᱩᱫᱤ ᱫᱚᱥ ᱞᱟᱠᱷ ᱴᱟᱠᱟ ᱢᱮᱱᱟᱜᱼᱟ ᱩᱱᱤᱭ ᱠᱟᱢᱟᱣ ᱟᱠᱟᱜᱼᱟ ᱛᱟᱦᱚᱞᱮ ᱫᱚ ᱩᱱᱤ ᱫᱚ ᱫᱚᱥ ᱞᱟᱠᱷ ᱠᱷᱚᱡ ᱩᱱᱤ ᱢᱮᱱᱟ ᱡᱮ ᱤᱧ ᱴᱷᱮᱡ ᱮᱠ ᱠᱟᱨᱳᱲ ᱛᱟᱦᱮᱸ ᱞᱮᱱ ᱠᱷᱟᱱᱡ ᱵᱟᱛᱨᱟᱣ ᱦᱩᱭ ᱠᱚᱜᱼᱟ ᱡᱟᱦᱟᱸᱭ ᱦᱚᱲ ᱴᱷᱮᱱ ᱮᱠ ᱠᱟᱨᱚᱲ ᱛᱟᱦᱮᱸᱱ ᱩᱱᱤ ᱢᱮᱱᱼᱟ ᱤᱧ ᱴᱷᱮᱱ ᱫᱚ ᱮᱠᱥᱚ ᱠᱟᱨᱳᱲ ᱛᱟᱦᱮᱸ ᱞᱮᱱ ᱠᱷᱟᱱᱡ ᱛᱟᱦᱚᱞᱮ ᱵᱟᱛᱨᱟᱣ ᱦᱩᱭ ᱠᱚᱜᱼᱟ ᱢᱟᱱᱮ ᱠᱟᱹᱣᱰᱤ ᱫᱚ ᱵᱟᱝ ᱵᱷᱟᱜᱟᱜᱼᱟ ᱦᱳᱭᱥᱮ ᱟᱵᱮᱱ ᱛᱚ ᱛᱷᱚᱲᱟ ᱞᱟᱹᱭ ᱞᱮᱵᱮᱱ ᱛᱟᱦᱚᱞᱮ᱾
ᱟᱹᱰᱤ ᱡᱟᱦᱟᱸ ᱵᱤᱱ ᱞᱟᱹᱭ ᱠᱮᱫᱟ ᱟᱹᱰᱤ ᱢᱟᱨᱟᱝ ᱠᱟᱛᱷᱟ ᱵᱤᱱ ᱞᱟᱹᱭ ᱠᱮᱫᱟ ᱟᱭᱢᱟ ᱥᱟᱨᱦᱟᱣ ᱡᱮ ᱱᱚᱶᱟ ᱠᱚ ᱱᱤᱭᱟᱹ ᱵᱤᱱ ᱪᱤᱱᱛᱟᱹᱭᱮᱫᱟ
ᱟᱫᱚ ᱱᱚᱣᱟ ᱠᱚᱫᱚ ᱪᱮᱫ ᱞᱮᱠᱟᱞᱤᱧ ᱞᱟᱹᱭᱼᱟ ᱦᱚᱸᱜ ᱚᱭ ᱟᱞᱤᱧ ᱡᱮᱢᱚᱱ ᱞᱤᱧ ᱧᱮᱞ ᱟᱠᱟᱫᱟ- ᱡᱩᱫᱤ ᱡᱟᱦᱟᱸ ᱵᱤᱱ ᱞᱟᱹᱭ ᱠᱮᱫᱟ ᱡᱮ ᱠᱟᱹᱣᱰᱤ ᱛᱟᱦᱮᱸ ᱞᱮᱱᱠᱷᱟᱱ ᱢᱟ ᱯᱮᱲᱟ ᱯᱟᱹᱲᱦᱟᱹ ᱵᱚᱞᱚ- ᱡᱚᱛᱚ ᱦᱚᱲ ᱜᱮ ᱟᱹᱰᱤ ᱠᱚ ᱥᱟᱨᱦᱟᱣ ᱢᱮᱭᱟ- ᱥᱩᱫᱩ ᱢᱟᱛᱨᱚ ᱥᱟᱨᱦᱟᱣ ᱦᱚᱸ ᱵᱟᱝ ᱟᱨᱚ ᱪᱮᱫᱠᱟ ᱱᱚᱣᱟ ᱡᱤᱱᱤᱥᱴᱟ ᱦᱩᱭᱩᱜ ᱠᱟᱱᱟ ᱩᱱᱠᱩ ᱠᱚ ᱪᱮᱥᱴᱟᱭᱟ ᱡᱮ ᱟᱵᱤᱱ ᱡᱟᱦᱟᱸ ᱦᱚᱭᱛᱩ ᱠᱟᱛᱷᱟ ᱨᱮᱭᱟᱜ ᱡᱟᱸᱦᱟ ᱥᱮᱫ ᱵᱤᱱ ᱪᱟᱞᱟᱣᱮᱱᱟ ᱟᱫᱚ ᱟᱹᱵᱤᱱ ᱩᱱᱠᱩᱣᱟᱜ ᱠᱷᱚᱨᱪᱟ ᱠᱚᱵᱤᱱ ᱡᱚᱛᱚ ᱵᱤᱱ ᱠᱷᱚᱨ ᱪᱟᱭ ᱢᱟ ᱟᱠᱚᱣᱟᱜ ᱫᱚ ᱟᱞᱚ ᱩᱰᱩᱝᱠᱚᱜ ᱛᱟᱠᱚᱢᱟ ᱠᱟᱹᱣᱰᱤ ᱚᱱᱟ ᱢᱤᱫᱴᱟᱝ ᱴᱟᱨᱜᱮᱴ᱾
ᱦᱚᱭ ᱦᱚᱭ
ᱥᱮ ᱡᱟᱦᱟᱱᱟᱜ ᱜᱮ ᱦᱚᱭᱛᱚ- ᱟᱠᱚᱼᱟᱜ ᱦᱚᱭᱛᱚ ᱫᱚᱨᱠᱟᱨ ᱨᱮ ᱞᱟᱜᱟᱣᱜ ᱠᱟᱱᱟ ᱟᱹᱵᱤᱱ ᱠᱚ ᱠᱚᱭ ᱵᱤᱱᱟ ᱵᱩᱡᱷᱟᱹᱣ ᱵᱤᱱᱟ ᱠᱚ ᱡᱮ ᱫᱮᱱ᱾ ᱱᱩᱱᱟᱹᱜ ᱮᱢᱚᱜ ᱞᱟᱜᱟᱣ ᱟᱢᱟ ᱱᱚᱸᱰᱮ ᱥᱮ ᱱᱚᱝᱠᱟ ᱵᱟᱠᱷᱨᱟᱛᱮ ᱠᱟᱹᱴᱤᱡ-
ᱠᱤᱪᱷᱩ ᱫᱤᱱ ᱞᱟᱹᱜᱤᱫ ᱱᱚᱣᱟ ᱮᱢᱟ ᱞᱤᱧ ᱯᱮ ᱛᱟᱨᱯᱚᱨᱮ ᱦᱚᱭᱛᱚ ᱱᱚᱣᱟᱧ ᱮᱢ ᱠᱟᱜᱼᱟ᱾ ᱠᱤᱱᱛᱩ ᱱᱚᱝᱠᱟ ᱡᱚᱠᱷᱚᱱ ᱜᱮ ᱟᱫᱚ ᱦᱟᱛᱟᱣ ᱦᱩᱭᱩᱜᱼᱟ ᱟᱫᱚ ᱵᱟᱭᱨᱮ ᱠᱷᱚᱱ ᱡᱚᱠᱷᱚᱱ ᱦᱟᱛᱟᱣ ᱦᱩᱭᱩᱜᱼᱟ ᱩᱱᱢᱟ ᱥᱩᱫ ᱞᱟᱜᱟᱣᱜ- ᱟᱸ ᱟᱨ ᱱᱤᱝᱠᱟᱹ ᱡᱚᱫᱤ ᱡᱟᱦᱟᱸᱭ ᱯᱮᱲᱟ ᱯᱟᱹᱲᱦᱟᱹ ᱴᱷᱮᱱᱮᱢ ᱦᱟᱛᱟᱣ ᱩᱱᱤ ᱢᱟ ᱵᱟᱢ ᱮᱢᱟᱭ ᱜᱮᱭᱟ ᱥᱩᱫ ᱠᱚᱫᱚ᱾ ᱦᱮᱸ ᱟᱫᱚ ᱱᱚᱣᱟ ᱠᱟᱹᱣᱰᱤ ᱫᱚ ᱦᱩᱭᱩᱜ ᱠᱟᱱᱟ ᱱᱤᱛᱚᱜ ᱫᱚ ᱡᱚᱱᱢᱚᱜ ᱨᱮᱦᱚᱸ ᱠᱟᱹᱣᱰᱤ ᱞᱟᱜᱟᱜ ᱠᱟᱱᱟ ᱜᱩᱡᱩᱜ ᱨᱮᱦᱚᱸ ᱞᱟᱜᱟᱜ ᱠᱟᱱᱟ ᱢᱟᱱᱮ ᱠᱟᱹᱣᱰᱤ ᱪᱷᱟᱲᱟ ᱜᱮ ᱞᱟᱹᱭ ᱜᱟᱱᱚᱜᱼᱟ ᱡᱮ ᱢᱟᱱᱮ ᱢᱤᱫᱴᱟᱝ ᱦᱚᱲ ᱫᱚ ᱡᱤᱣᱤᱫ ᱛᱟᱦᱮᱱ ᱨᱮ ᱡᱟᱦᱟᱸ ᱛᱤᱱᱟᱹᱜ ᱫᱟᱢ ᱛᱟᱭ ᱚᱱᱟ ᱠᱟᱹᱣᱰᱤ ᱜᱮ ᱮᱠᱢᱟᱛᱨᱚᱭ ᱞᱟᱹᱭᱟ
ᱦᱚᱭ ᱦᱚᱭ ᱟᱨ ᱢᱤᱫᱴᱮᱱ ᱠᱟᱛᱷᱟ ᱫᱚ ᱱᱚᱜᱼᱚ ᱱᱚᱣᱟᱴ ᱟᱹᱰᱤ ᱡᱟᱹᱨᱩᱨᱤ ᱜᱮᱭᱟ ᱟᱜ ᱟᱵᱚ ᱫᱚ ᱠᱟᱹᱣᱰᱤ ᱫᱚ ᱱᱟᱦᱟᱜ ᱫᱚᱨᱠᱟᱨ ᱵᱚᱱ ᱜᱮᱭᱟ ᱥᱟᱨ ᱡᱟᱭᱜᱟ ᱨᱮ ᱡᱮᱢᱚᱱ ᱟᱵᱚ ᱢᱤᱫᱴᱮᱱ ᱠᱟᱹᱣᱰᱤ ᱵᱚᱱ ᱠᱟᱢᱟᱣᱮᱫ ᱫᱟ ᱦᱚᱭᱥᱮ ᱵᱩᱡᱷᱟᱹᱜ ᱠᱟᱱᱟ ᱢᱮᱱ ᱢᱤᱫᱴᱮᱱ ᱦᱚᱲ ᱴᱷᱮᱱ ᱠᱟᱹᱣᱰᱤ ᱢᱮᱱᱟᱜᱼᱟ ᱦᱚᱭ ᱥᱮ ᱢᱤᱫᱴᱮᱱ ᱦᱚᱲ ᱴᱷᱮᱱ ᱠᱟᱹᱣᱰᱤ ᱢᱮᱱᱟᱜᱼᱟ ᱟᱨ ᱟᱵᱮᱱ ᱴᱷᱮᱱ ᱡᱩᱫᱤ ᱵᱟᱹᱱᱩᱜᱼᱟ ᱛᱟᱦᱚᱞᱮ ᱱᱟᱦᱟᱜ ᱡᱩᱫᱤ ᱩᱱᱤ ᱦᱚᱲ ᱵᱤᱱ ᱠᱚᱭᱮᱭᱟ ᱦᱮᱧ ᱨᱩᱣᱟᱹᱲ ᱠᱟ ᱛᱟᱢᱟ ᱛᱟᱦᱚᱞᱮ ᱦᱚᱭᱥᱮ ᱢᱮᱱᱠᱷᱟᱱ ᱡᱟᱦᱟᱸᱭ ᱦᱚᱲ ᱴᱷᱮᱱ ᱠᱟᱹᱣᱰᱤ ᱢᱮᱱᱟᱜᱼᱟ ᱱᱟᱦᱟᱜ ᱩᱱᱤ ᱡᱩᱫᱤᱢ ᱠᱚᱭᱮᱭᱟ ᱦᱟᱸᱜ ᱥᱮ ᱩᱱᱤ ᱩᱱᱤ ᱦᱩᱫᱤᱥᱟ ᱠᱤ ᱱᱩᱭ ᱦᱚᱲᱤᱧ ᱮᱢᱟᱣᱟᱭ ᱠᱷᱟᱱ ᱱᱟᱦᱟᱜ ᱤᱧ ᱫᱚ ᱚᱠᱟ ᱠᱷᱚᱱᱮ ᱨᱩᱣᱟᱹᱲᱟᱹᱧᱟ ᱱᱩᱭ ᱢᱟ ᱦᱟᱜ ᱠᱟᱹᱢᱤ ᱠᱚᱢᱟ ᱱᱟᱦᱟᱜ ᱩᱱᱟᱹᱜ ᱵᱟᱭ ᱥᱮᱬᱟ ᱟᱠᱟᱫ ᱥᱮ ᱵᱟᱭ ᱠᱟᱹᱣᱰᱤ ᱠᱚᱢᱟ ᱵᱟᱭ ᱠᱟᱢᱟᱭ ᱠᱟᱢ ᱮᱢᱟᱭ ᱠᱷ ᱠᱷᱟᱹᱞᱤ ᱢᱤᱫ ᱫᱚᱷᱟᱣ ᱢᱮᱛᱟᱭᱟ ᱠᱟᱹᱣᱰᱤ ᱛᱷᱚᱲᱟ ᱫᱚᱨᱠᱟᱨ ᱠᱟ ᱫᱤᱧᱟ ᱦᱟᱱᱟ ᱦᱚ ᱮᱢᱢᱟᱹᱧᱢ ᱟᱫᱚ ᱢᱮ ᱛᱤᱱᱟᱹᱜ ᱰᱟᱭᱨᱮᱠᱴ ᱠᱩᱞᱤᱭᱮᱭᱟ ᱛᱤᱱᱟᱹᱜ ᱵᱟᱭ ᱢᱮᱛᱟᱭᱟ ᱢᱟᱱᱮ ᱱᱱᱤᱛ ᱫᱚ ᱵᱟᱹᱱᱩᱜᱼᱟ ᱦᱚᱞᱟ ᱠᱷᱚᱨᱪᱚ ᱠᱟᱜᱼᱟ ᱥᱮ ᱯᱮᱲᱟᱢ ᱱᱤᱭᱟᱹ ᱜᱧ ᱦᱟᱛᱟᱣ ᱠᱮᱫᱟ ᱥᱮ ᱞᱳᱱ ᱪᱟᱞᱟᱜ ᱠᱟᱱ ᱛᱤᱧᱟᱹ ᱚᱱᱟ ᱠᱚᱫᱚ ᱵᱟᱭ ᱢᱮᱛᱟᱭᱟ ᱱᱟᱦ ᱩᱱ ᱜᱟᱰᱤ ᱫᱚ ᱰᱟᱭᱨᱮᱠᱴ ᱮ ᱢᱮᱛᱟᱭᱟ ᱛᱤᱱᱟᱹᱜ ᱦᱳᱭ ᱟᱫᱚ ᱱᱚᱣᱟ ᱠᱟᱹᱣᱰᱤ ᱱᱟᱦᱟᱜ ᱟᱵᱚ ᱪᱮᱫ ᱞᱮᱠᱟ ᱨᱚᱝ ᱮ ᱵᱚᱫᱚᱞ ᱦᱚᱪᱚᱭᱮᱫ ᱵᱚᱱᱟ ᱦᱚᱲ ᱦᱚᱸ ᱢᱟᱱᱮ ᱵᱟᱪᱷᱟᱣ ᱵᱚᱱ ᱛᱟᱦᱮᱱᱟ ᱟᱫᱚ ᱯᱚᱭᱥᱟ ᱠᱚ ᱛᱟᱦᱮᱱ ᱠᱷᱟᱡ ᱱᱟᱦᱟᱜ ᱢᱚᱡᱽ ᱢᱚᱡᱽ ᱠᱤᱪᱨᱤᱡ ᱦᱚᱨᱚᱜ ᱵᱟᱸᱫᱮ ᱠᱚ ᱛᱟᱦᱮᱱ ᱠᱷᱟᱡ ᱱᱟᱦᱟᱜ ᱮᱠᱫᱚᱢ ᱟᱫᱚ ᱢᱚᱸᱡᱽ ᱢᱚᱸᱡᱽ ᱦᱚᱲ ᱦᱚᱸᱠᱚ ᱩᱱᱠᱩ ᱠᱚ ᱯᱮ ᱤᱭᱟᱹᱜᱼᱟ ᱥᱚᱢᱢᱟᱱ ᱠᱚ ᱮᱢᱚᱜᱼᱟ ᱵᱟᱹᱵᱩ ᱵᱤᱴᱤ ᱠᱟᱛᱮᱫ ᱠᱚ ᱢᱮᱱᱟ ᱫᱮᱞᱟ ᱫᱩᱲᱩᱵ ᱢᱮ ᱫᱮᱞᱟ ᱛᱤᱥᱮᱢ ᱦᱮᱡ ᱠᱟᱱᱟ ᱱᱟᱦᱜ ᱟᱨ ᱡᱩᱫᱤ ᱯᱚᱭᱥᱟ ᱠᱟᱹᱣᱰᱤ ᱠᱚ ᱱᱟᱦᱜ ᱵᱟᱵᱚᱱ ᱠᱟᱢᱟᱣ ᱠᱷᱟᱱ ᱦᱟᱸᱜ ᱦᱸᱫᱟᱭᱟ ᱛᱤᱥ ᱯᱮ ᱦᱮᱡ ᱠᱟᱱᱟ ᱟᱫᱚ ᱱᱟᱦᱟᱜ ᱚᱱ ᱢᱮᱱᱟᱜᱼᱟ ᱛᱷᱚᱲᱟ ᱡᱩᱫᱟᱹ ᱢᱟᱪᱷᱟ ᱧᱚᱜ ᱛᱮ ᱦᱚᱭᱥᱮ ᱟᱫᱚ ᱚᱱᱮ ᱚᱱᱟᱜᱮ ᱠᱟᱹᱣᱰᱤ ᱨᱮᱜᱮ ᱱᱟᱦᱟᱜ ᱟᱵᱚᱣᱟᱜ ᱦᱚᱲᱢᱚ ᱦᱚᱸ ᱢᱟᱱᱮ ᱦᱚᱲ ᱦᱚᱸᱵᱚᱱ ᱛᱩᱞᱱᱟᱣᱮᱫ ᱠᱚᱣᱟ ᱚᱱᱟ ᱨᱮᱜᱮ ᱟᱨ ᱚᱱᱠᱟ ᱦᱚᱲ ᱠᱟᱹᱣᱰᱤ ᱨᱮᱜᱮ ᱥᱚᱪ ᱟᱵᱚ ᱵᱚᱱ ᱵᱚᱫᱚᱞᱮᱫ ᱠᱟᱱᱟ ᱢᱟᱱᱮ ᱠᱟᱹᱣᱰᱤ ᱨᱮᱭᱟᱜ ᱱᱩᱱᱟᱹᱜ ᱯᱟᱣᱟᱨ ᱛᱟᱭ ᱦᱚᱭ ᱥᱮ
ᱟᱨᱚ ᱪᱮᱫ ᱞᱮᱠᱟ ᱡᱚᱠᱷᱚᱱ ᱜᱮ ᱚᱸᱰᱮᱧ ᱞᱟᱹᱭ ᱠᱮᱫᱟ ᱡᱮ ᱡᱟᱦᱟᱸᱭᱮ ᱦᱮᱡ ᱮᱱᱟ ᱨᱚᱲᱟᱭ ᱠᱟᱱᱟ ᱵᱷᱟᱹᱜᱤ ᱴᱷᱤᱠ ᱥᱩᱫᱷᱩ ᱨᱚᱲ ᱦᱚᱸ ᱚᱱᱟ ᱜᱮ ᱡᱩᱫᱤ ᱠᱟᱹᱣᱰᱤ ᱡᱩᱫᱤ ᱵᱟᱹᱱᱩᱜ ᱛᱟᱭᱟ ᱦᱟᱸᱜ ᱠᱷᱟᱱ ᱟᱫᱚ ᱡᱟᱦᱟᱸᱭ ᱨᱚᱲ ᱦᱚᱭ ᱞᱟᱹᱭ ᱵᱟᱵᱟ ᱠᱟᱹᱴᱤᱡ ᱱᱩᱭ ᱵᱷᱟᱜᱤᱧ ᱨᱚᱲ ᱟᱭᱟ ᱢᱟ ᱦᱜ ᱠᱷᱟᱱ ᱱᱤᱛᱚᱜ ᱫᱚ ᱠᱷᱚᱭ ᱤᱧᱟᱭ ᱠᱟᱹᱣᱰᱤ ᱚᱱᱟ ᱠᱚᱦᱚᱸ ᱢᱤᱫᱴᱟᱝ ᱵᱚᱱ ᱵᱚᱛᱚᱨᱚᱜ ᱠᱟᱱᱟ
ᱦᱳᱭ ᱦᱳᱭ ᱦᱳᱭ ᱟᱫᱚ ᱚᱱᱟᱢᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫ ᱚᱱᱮ ᱟᱫᱚ ᱢᱤᱫᱴᱮᱱ ᱡᱤᱱᱤᱥ ᱠᱟᱱᱟ ᱵᱚᱞᱮ ᱟᱵᱚ ᱦᱚᱸ ᱡᱟᱦᱟᱸᱨᱮ ᱟᱵᱚᱨᱮᱱ ᱜᱤᱫᱽᱨᱟᱹ ᱠᱚ ᱥᱮ ᱟᱵᱚ ᱵᱚᱱ ᱜᱤᱫᱽᱨᱟᱹ ᱜᱮᱭᱟ ᱟᱵᱚ ᱦᱚᱸ ᱡᱟᱦᱟᱸ ᱛᱤᱥ ᱠᱚᱨᱮ ᱟᱵᱚ ᱴᱷᱮᱱ ᱠᱚ ᱡᱟᱦᱟᱸᱭ ᱠᱚ ᱜᱤᱫᱽᱨᱟᱹ ᱠᱚ ᱵᱟᱯᱞᱟᱜᱼᱟ ᱥᱮᱠᱚ ᱵᱟᱯᱞᱟ ᱵᱚᱱᱟ ᱡᱟᱦᱟᱸᱭ ᱴᱷᱮᱡ ᱜᱮ ᱛᱚ ᱢᱤᱫᱴᱮᱱ ᱦᱩᱫᱤᱥ ᱫᱚ ᱱᱤᱭᱟᱹ ᱛᱟᱦᱮᱱᱟ ᱠᱤ ᱩᱱᱤ ᱤᱧ ᱨᱮᱱ ᱚᱲᱟᱜ ᱦᱚᱲ ᱡᱮᱭᱮᱥᱮ ᱤᱧ ᱨᱮᱱ ᱡᱟᱢᱟᱭ ᱠᱚᱲᱟ ᱩᱱᱤ ᱪᱮᱫ ᱮ ᱪᱮᱤᱠᱟᱭᱮᱫᱟ ᱩᱱᱤ ᱠᱟᱹᱣᱰᱤ ᱠᱚᱭ ᱠᱟᱢᱟᱣ ᱮᱫᱟ ᱥᱮ ᱵᱟᱝ ᱜᱚ ᱵᱟᱵᱟ ᱦᱚᱸ ᱥᱟᱱᱟᱢ ᱠᱷᱚᱱ ᱢᱟᱲᱟᱝ ᱨᱮ ᱚᱱᱟ ᱠᱚ ᱧᱮᱞᱟ ᱠᱤ ᱩᱱᱤ ᱠᱟᱹᱣᱰᱤ
ᱥ ᱠᱚᱢᱟᱱ ᱵᱟᱝ
ᱟᱨ ᱢᱤᱫᱴᱮᱱ ᱠᱚᱲᱟ ᱜᱤᱫᱽᱨᱟᱹᱨᱟᱹ ᱫᱚ ᱪᱮᱫ ᱮ ᱧᱮᱞᱟ ᱠᱤ ᱪᱮᱫ ᱱᱟᱯᱟᱭ ᱚᱲᱟᱜ ᱠᱷᱚᱱ ᱡᱮᱢᱚᱱᱤᱧ ᱟᱹᱜᱩᱭᱭᱟᱥᱮᱛᱮ ᱱᱟᱯᱟᱭ ᱧᱚᱜ ᱛᱟᱦᱮᱱ ᱚᱱᱟᱭ ᱦᱩᱫᱤᱥᱟ ᱟᱨ ᱠᱟᱹᱣᱰᱤ ᱫᱚ ᱠᱩᱲᱤ ᱜᱤᱫᱽᱨᱟᱹ ᱥᱮᱫ ᱨᱮᱱ ᱫᱚ ᱦᱜ ᱚᱱᱟ ᱫᱚᱠᱚ ᱦᱩᱫᱤᱥ ᱜᱮᱭᱟ ᱪᱮᱫᱟᱜ ᱡᱮ ᱩᱱ ᱨᱮᱱ ᱦᱚᱯᱚᱱ ᱚᱸᱰᱮ ᱪᱟᱞᱟᱜ ᱠᱟᱱᱟ ᱚᱸᱰᱮ ᱛᱟᱦᱮᱱᱚᱜᱼᱟ ᱟᱨ ᱪᱮᱫ ᱞᱮᱠᱟ ᱠᱟᱛᱮᱫ ᱩᱱᱤ ᱟᱹᱥᱩᱞ ᱫᱟᱲᱮᱟᱭ ᱥᱮ ᱵᱟᱭ ᱟᱹᱥᱩᱞ ᱫᱟᱲᱮᱣᱟᱭ ᱛᱚ ᱥᱟᱱᱟᱢ ᱠᱷᱚᱱ ᱢᱟᱲᱟᱝ ᱨᱮ ᱚᱱᱟ ᱠᱚ ᱠᱩᱞᱤ ᱜᱮᱭᱟ ᱪᱮᱫ ᱮ ᱪᱤᱠᱟᱹ ᱪᱤᱠᱟᱭᱟ ᱠᱚᱲᱟ ᱫᱚ ᱠᱟᱹᱣᱰᱤ ᱠᱚ ᱥᱮ ᱠᱟᱹᱢᱤ ᱠᱚ ᱢᱮᱱᱟᱜ ᱛᱟᱭᱟ ᱥᱮ ᱵᱟᱝᱟ ᱦᱳᱭ ᱥᱮ
ᱦᱮᱸ ᱦᱮᱸ ᱞᱟᱦᱟ ᱨᱮᱜᱮ ᱞᱟᱦᱟ ᱨᱮᱜᱮ ᱠᱚ ᱠᱩᱞᱤᱭᱟ ᱫᱟᱠᱟ ᱚᱲᱟᱜ ᱫᱚ ᱪᱮᱫᱠᱟᱭ ᱡᱩᱛ ᱠᱟᱫᱟ ᱵᱷᱟᱜᱮ ᱥᱮ ᱵᱟᱝ ᱫᱟᱠᱟ ᱚᱲᱟᱜ ᱫᱚ ᱢᱮᱱᱟᱜ ᱛᱟᱭᱟ ᱥᱮ ᱛᱟᱦᱚᱞᱮ ᱟᱫᱚ ᱦᱩᱸ ᱟᱫᱚ ᱱᱚᱣᱟ ᱦᱤᱥᱟᱹᱵ ᱛᱮᱜᱮ ᱧᱮᱞᱚᱜᱚᱜ ᱠᱟᱱᱟ ᱱᱚᱣᱟ ᱠᱟᱹᱣᱰᱤ ᱡᱩᱫᱤ ᱡᱟᱦᱟᱸᱭ ᱚᱲᱟᱜ ᱨᱮᱜᱮ ᱦᱚᱭᱛᱚ ᱱᱤᱝᱠᱟᱹ ᱡᱩᱫᱤ ᱵᱮᱠᱟᱨ ᱜᱮ ᱡᱟᱦᱟᱸᱭ ᱦᱚᱲ ᱢᱮᱱᱟᱭᱟ ᱥᱮ ᱚᱱᱠᱟ ᱵᱮᱠᱟᱨ ᱢᱟᱱᱮ ᱛᱳᱢᱟᱨ ᱥᱚᱵᱽ ᱥᱚᱢᱚᱭ ᱡᱮ ᱥᱚᱨᱠᱟᱨᱤ ᱠᱟᱹᱢᱤ ᱚᱱᱟ ᱫᱚ ᱵᱟᱝ ᱡᱟᱸᱦᱟᱭ ᱦᱚᱭᱛᱳ ᱵᱮᱵᱽᱥᱟ ᱥᱮ ᱡᱟᱦᱟᱸ ᱞᱮᱠᱟ ᱠᱟᱛᱮᱜ ᱜᱮ ᱠᱟᱹᱣᱰᱤ ᱡᱩᱫᱤ ᱵᱟᱹᱱᱩᱜ ᱛᱟᱭᱟ ᱛᱟᱦᱚᱞᱮ ᱧᱮᱞᱚᱜᱚᱜ ᱠᱟᱱᱟ ᱡᱮ ᱡᱟᱦᱟᱸ ᱚᱲᱟᱜ ᱨᱮ ᱦᱚᱭᱛᱚ ᱞᱟᱦᱟ ᱠᱩᱲᱤ ᱜᱤᱫᱽᱨᱟᱹ ᱧᱮᱧᱮᱞᱮ ᱪᱟᱞᱟᱣ ᱠᱟᱱᱟ ᱚᱱᱟ ᱦᱚᱭᱛᱳ ᱚᱲᱟᱜ ᱨᱮ ᱵᱟᱠᱚ ᱠᱩᱥᱤ ᱠᱟᱣᱫᱮᱭᱟ ᱡᱮᱦᱮᱛᱩ ᱨᱮᱸᱜᱮᱡ ᱜᱮᱭᱟᱭ ᱥᱮᱭᱨᱚᱠᱚᱢ ᱠᱟᱹᱢᱤ ᱠᱟᱡᱽ ᱵᱟᱹᱱᱩᱜ ᱛᱟᱭᱟ ᱴᱷᱤᱠ ᱛᱟᱨᱯᱚᱨᱮ ᱦᱚ ᱛᱚ ᱩᱱᱤ ᱡᱟᱦᱟᱸ ᱞᱮᱠᱟ ᱠᱟᱛᱮᱜ ᱜᱮ ᱵᱮᱵᱥᱟ ᱠᱟᱛᱮ ᱨᱮᱦᱚᱸ ᱤᱭᱟᱹ ᱠᱟᱛᱮ ᱨᱮᱦᱚᱸ ᱩᱫᱩᱜ ᱫᱟᱲᱮᱭᱟᱫᱟᱭ ᱡᱮ ᱡᱚᱞᱚ ᱟᱹᱰᱤ ᱠᱤᱪᱷᱩᱧ ᱨᱚᱡᱽᱜᱟᱨ ᱠᱟᱫᱟ ᱟᱹᱰᱤ ᱠᱤᱪᱷᱩᱧ ᱠᱚᱨᱟᱣ ᱠᱟᱫᱟ ᱩᱱᱢᱟ ᱫᱚ ᱦᱩᱭᱩᱜ ᱠᱟᱱᱟ ᱠᱩ ᱚᱲᱟᱜ ᱦᱚᱲ ᱦᱚᱸ ᱩᱱ ᱫᱚᱠᱚ ᱞᱟᱹᱭ ᱮᱫᱟ ᱞᱟᱦᱟᱞᱮ ᱞᱟᱦᱟᱢ ᱞᱟᱹᱭ ᱞᱮᱫᱟ ᱯᱮᱲᱟᱜ ᱟᱵᱚᱱ ᱩᱱ ᱫᱚᱞᱮ ᱵᱟᱝ ᱞᱮᱫᱟ ᱱᱤᱛᱚᱜ ᱫᱚ ᱟᱞᱮ ᱞᱮ ᱯᱮᱲᱟ ᱫᱚᱲᱦᱟᱜᱼᱟ ᱚᱱᱟ ᱦᱚᱸ ᱧᱮᱞᱚᱜᱚᱜ ᱠᱟᱱᱟ ᱡᱮ ᱦᱩᱭᱩᱜ ᱠᱟᱱᱟ ᱱᱤᱛᱟᱹᱱᱤᱡ
ᱦᱩᱸ ᱦᱳᱭ ᱚᱱᱠᱟ ᱦᱚᱸ ᱟᱹᱰᱤ ᱜᱟᱱ ᱡᱟᱭᱜᱟ ᱨᱮ ᱦᱩᱭ ᱟᱠᱟᱱᱟ ᱟᱨ ᱧᱮᱞᱚᱜ ᱠᱟᱱᱟ ᱡᱮᱢᱚᱱ ᱚᱱᱟ ᱠᱟᱹᱣᱰᱤ ᱵᱟᱠᱷᱨᱟᱞᱟᱝ ᱟᱨ ᱜᱟᱞᱢᱟᱨᱟᱣ ᱠᱮᱫᱟ ᱦᱳᱭᱥᱮ ᱚᱱᱟ ᱟᱫᱚ ᱱᱟᱦᱟᱜ ᱢᱤᱫ ᱵᱟᱨ ᱡᱟᱭᱜᱟ ᱨᱮᱫᱚ ᱚᱱᱠᱟ ᱢᱟᱱᱮ ᱧᱮᱞᱚᱜ ᱛᱟᱦᱮᱱᱟ ᱡᱮᱢᱚᱱ ᱠᱚ ᱢᱮᱛᱟᱜᱼᱟ ᱟᱹᱰᱤ ᱡᱩᱫᱤ ᱮᱱᱛᱮ ᱡᱩᱫᱤ ᱩᱱᱤ ᱠᱟᱢᱟᱣ ᱫᱟᱲᱮᱭᱟᱜ ᱠᱟᱱ ᱠᱷᱟᱡ ᱴᱷᱤᱠ ᱜᱮᱭᱟ ᱟᱫᱚ ᱦᱟᱜ ᱥᱟᱱᱟᱢ ᱠᱷᱚᱱ ᱢᱟᱲᱟᱝ ᱨᱮ ᱚᱱᱟ ᱠᱚ ᱠᱩᱞᱤ ᱟᱨᱠᱤ ᱠᱟᱹᱣᱰᱤ ᱩᱱᱤ ᱦᱳᱭ ᱦᱳᱭ
ᱟᱫᱚ ᱱᱚᱣᱟ ᱠᱟᱹᱣᱰᱤ ᱫᱚ ᱟᱨᱚ ᱧᱮᱞ ᱢᱮ ᱡᱮ ᱥᱩᱫᱷᱩ ᱡᱮ ᱵᱟᱭᱨᱮ ᱨᱮᱱ ᱦᱚᱲ ᱯᱮᱲᱟ ᱯᱟᱹᱲᱦᱟᱹ ᱚᱱᱟ ᱦᱚᱸ ᱵᱟᱝ ᱠᱟᱱᱟ ᱚᱲᱟᱜ ᱨᱮᱱ ᱦᱚᱸ ᱡᱩᱫᱤ ᱟᱨᱦᱚ ᱵᱚᱭᱦᱟ ᱠᱚᱠᱚ ᱛᱟᱦᱮᱱᱟ ᱚᱠᱚᱭᱴᱟᱜ ᱵᱚᱭᱦᱟ ᱵᱷᱟᱜᱮᱭ ᱨᱳᱡᱜᱟᱨᱮᱫᱟ ᱟᱭᱳᱼᱵᱟᱵᱟ ᱦᱚᱸ ᱩᱱᱤ ᱜᱮ ᱵᱤᱥᱤ ᱠᱚ ᱵᱷᱟᱜᱮᱭᱟᱭᱟ
ᱦᱳᱭ ᱟᱨ ᱢᱟᱲᱟᱝ ᱨᱮ ᱥᱟᱹᱨᱤᱜᱮ ᱥᱟᱹᱨᱤᱜᱮ ᱱᱚᱣᱟ ᱠᱟᱛᱷᱟ ᱫᱚ ᱮᱠᱫᱚᱢ ᱥᱟᱹᱨᱤ ᱠᱟᱛᱷᱟ ᱜᱮᱵᱮᱱ ᱞᱟᱹᱭ ᱠᱮᱫᱼᱟ ᱱᱚᱣᱟ ᱠᱟᱛᱷᱟ ᱨᱮᱫᱚ ᱟᱹᱰᱤ ᱡᱟᱹᱥᱛᱤ ᱞᱤᱧ ᱯᱟᱹᱛᱭᱟᱹᱣᱟᱜ ᱱᱟ ᱟᱭᱳᱼᱵᱟᱵᱟ ᱦᱚᱸ ᱩᱱᱠᱩ ᱴᱷᱮᱡ ᱜᱮᱠᱚ ᱛᱟᱦᱮᱱᱚᱜᱼᱟ ᱟᱨᱠᱚ ᱢᱮᱱᱟ ᱩᱱᱤ ᱴᱷᱮᱡ ᱜᱤᱧ ᱛᱟᱦᱮᱱᱚᱜᱼᱟ ᱟᱨ ᱩᱱᱠᱩ ᱠᱚ ᱦᱩᱫᱤᱥ ᱛᱟᱦᱮᱱᱟ ᱡᱮ ᱵᱚᱞᱮ ᱠᱟᱹᱣᱰᱤ ᱡᱟᱦᱟᱸᱴᱷᱮᱡ ᱰᱷᱮᱨ ᱦᱩᱭᱩᱜ ᱠᱟᱱᱟ ᱚᱸᱰᱮ ᱫᱚ ᱦᱜ ᱥᱟᱱᱟᱢ ᱥᱩᱵᱤᱫᱷᱟᱧ ᱧᱟᱢᱟ ᱦᱳᱭ ᱥᱮ ᱥᱟᱱᱟᱢ ᱨᱚᱠᱚᱢ ᱟᱨ ᱱᱟᱦᱟᱜ ᱡᱟᱦᱟᱸᱭ ᱡᱩᱫᱤ ᱮᱠᱟᱞ ᱜᱮ ᱠᱟᱹᱣᱰᱤ ᱠᱚ ᱵᱟᱭ ᱠᱟᱢᱟᱣᱟ ᱥᱮ ᱵᱟᱭ ᱤᱭᱟᱹᱭᱟ ᱩᱱᱤ ᱴᱷᱮᱡ ᱫᱚ ᱱᱟᱦᱟᱜ ᱵᱟᱹᱭ ᱵᱟᱹᱭᱛᱮ ᱯᱮᱲᱟ ᱦᱚᱲ ᱦᱤᱡᱩᱜᱼᱟᱠᱚ ᱵᱚᱱᱫᱚᱭᱟ ᱢᱮᱱᱟᱠᱚ ᱚᱸᱰᱮ ᱪᱟᱞᱟᱣ ᱞᱮᱱᱠᱷᱟᱱᱡ ᱫᱚ ᱡᱤᱞ ᱩᱛᱩ ᱠᱚᱦᱚᱸ ᱵᱟᱝ ᱦᱩᱭᱩᱜᱭᱼᱟ ᱥᱤᱢ ᱠᱚᱦᱚᱸ ᱵᱟᱭ ᱜᱚᱡᱽ ᱵᱚᱱᱟ ᱟᱨ ᱚᱱᱠᱟ ᱛᱟᱦᱮᱱ ᱨᱮᱭᱟᱜ ᱴᱷᱟᱶ ᱦᱚᱸ ᱚᱱᱠᱟ ᱵᱟᱹᱱᱩᱜᱼᱟ ᱜᱚᱨᱚᱢ ᱫᱤᱱ ᱫᱚ ᱦᱟᱸᱜ ᱯᱩᱨᱟᱹ ᱜᱚᱨᱚᱢᱟ ᱮᱥᱤ ᱠᱚᱦᱚᱸ ᱵᱟᱹᱱᱩᱜᱼᱟ ᱥᱮ ᱱᱚᱝᱠᱟ ᱟᱭᱢᱟ ᱠᱤᱪᱷᱩ ᱠᱚ ᱦᱩᱫᱤᱥᱟ ᱩᱱᱟᱹᱜ ᱜᱷᱟᱹᱲᱤ ᱦᱤᱡᱩᱜ ᱨᱮᱦᱚᱸ ᱠᱚ ᱢᱤᱫ ᱜᱷᱟᱹᱲᱤ ᱜᱮ ᱟᱨ ᱠᱚ ᱪᱟᱞᱟᱣ ᱨᱩᱣᱟᱹᱲᱟ ᱢᱤᱫ ᱴᱟᱝ ᱠᱟᱹᱣᱰᱤ ᱱᱟᱦᱟᱜ ᱟᱵᱚ ᱦᱚᱲ ᱦᱚᱯᱚᱱ ᱥᱮ ᱢᱟᱹᱱᱢᱤ ᱡᱤᱵᱚᱱ ᱨᱮ ᱟᱹᱰᱤ ᱢᱟᱨᱟᱝ ᱚᱥᱚᱨᱮ ᱫᱮᱠᱷᱟᱣᱟ ᱚᱱᱟᱛᱮ ᱠᱟᱹᱣᱰᱤ ᱠᱟᱢᱟᱣ ᱫᱚ ᱵᱚᱦᱩᱛ ᱞᱟᱹᱠᱛᱤ ᱜᱮᱭᱟ ᱟᱵᱚ ᱡᱤᱵᱚᱱ
ᱦᱮᱸ ᱦᱮᱸ ᱦᱮᱸ ᱡᱩᱫᱤ ᱥᱮ ᱨᱚᱠᱚᱢ ᱠᱟᱹᱣᱰᱤ ᱛᱟᱦᱮᱱᱟ ᱥᱮᱭ ᱨᱚᱠᱚᱢ ᱦᱚᱲᱮᱢ ᱵᱮᱱᱟᱣ ᱫᱟᱲᱮᱭᱟᱜᱼᱟ ᱮᱸᱰᱮ ᱠᱷᱟᱱ ᱫᱚ ᱧᱮᱞᱚᱜᱚᱜ ᱠᱟᱱᱟ ᱡᱟᱦᱟᱸᱭ ᱦᱚᱭᱛᱳ ᱩᱱᱤ ᱦᱚᱲ ᱫᱚ ᱦᱚᱭᱛᱚ ᱩᱱᱤᱭᱟᱜ ᱫᱷᱟᱨᱮ ᱯᱟᱥᱮ ᱜᱮ ᱟᱢᱟᱜ ᱛᱤᱥᱚᱜ ᱜᱮ ᱵᱟᱭ ᱦᱤᱡᱩᱜᱼᱟ ᱩᱱᱤ ᱦᱚᱲ ᱦᱚᱸ ᱥᱮᱫᱤᱱ ᱫᱚ ᱦᱚᱦᱚ ᱠᱟᱛᱮᱜ ᱮ ᱫᱩᱲᱩᱵ ᱠᱟᱛᱮᱜ ᱮ ᱠᱩᱞᱤ ᱢᱮᱭᱟ ᱡᱮ ᱪᱮᱫ ᱠᱟᱹᱢᱤ ᱱᱟᱢᱟ ᱵᱟᱹᱱᱩᱜᱢᱟ ᱚᱲᱟᱜ ᱨᱮ ᱡᱩᱫᱤ ᱡᱟᱦᱱᱟᱜ ᱚᱥᱩᱵᱤᱫᱟ ᱠᱚ ᱦᱩᱭ ᱠᱟᱱᱟ ᱚᱱᱟ ᱠᱚᱦᱚᱸᱭ ᱠᱩᱞᱤ ᱢᱮᱭᱟ ᱪᱮᱫ ᱨᱮ ᱪᱤᱠᱟᱹᱭᱮᱱᱟ? ᱪᱮᱫ ᱨᱮ ᱵᱟᱝ? ᱟᱨ ᱡᱩᱫᱤ ᱵᱟᱝ ᱛᱟᱦᱮᱱ ᱛᱟᱢᱟᱝ ᱞᱟᱣᱰᱤ ᱠᱚᱦᱚᱸ ᱛᱟᱦᱚᱞᱮ ᱞᱟᱹᱭ ᱜᱟᱱᱚᱜᱼᱟ ᱡᱟᱦᱟᱸ ᱤᱝᱨᱮᱡᱤ ᱨᱮᱫᱚ ᱠᱚ ᱞᱟᱹᱭ ᱮᱫᱟ ᱥᱴᱮᱴᱟᱥ ᱚᱱᱟᱦᱚᱸ ᱢᱟᱱᱮ ᱮᱠᱫᱚᱢ ᱯᱩᱨᱟᱹ ᱡᱤᱨᱳ ᱨᱮᱜᱮ ᱛᱟᱦᱮᱸᱭᱮᱱᱟ ᱠᱟᱹᱣᱰᱤ ᱛᱤᱱᱟᱹᱜ ᱛᱟᱢᱟ ᱦᱚᱲᱰᱮ ᱵᱷᱟᱜᱮ ᱢᱟ
ᱦᱳᱭ ᱦᱳᱭ ᱟᱨ ᱢᱤᱫ ᱴᱮᱱ ᱦᱳᱭ ᱦᱳᱭ ᱚᱱᱟ ᱛᱮ ᱢᱤᱫ ᱵᱟᱨ ᱢᱟᱱᱮ ᱧᱮᱞᱚᱜ ᱠᱟᱱᱟ ᱡᱟᱦᱟᱸᱟᱸ ᱡᱩᱫᱤ ᱠᱟᱹᱣᱰᱤ ᱠᱚ ᱵᱟᱢ ᱠᱟᱢᱟᱣᱟ ᱟᱨ ᱡᱩᱫᱤ ᱵᱟᱹᱦᱩ ᱠᱚᱢ ᱟᱹᱜᱩ ᱟᱠᱟᱫ ᱠᱚᱣᱟ ᱥᱮ ᱵᱟᱯᱞᱟ ᱠᱟᱛᱮᱢ ᱦᱮᱡ ᱟᱠᱟᱱᱟ ᱱᱟᱜ ᱥᱮ ᱮᱱᱛᱮᱫ ᱱᱚᱝᱠᱟ ᱩᱱ ᱚᱠᱛᱚ ᱨᱮᱫᱚ ᱱᱟᱦᱟᱜ ᱩᱱᱠᱩ ᱚᱲᱟᱜ ᱨᱮᱱ ᱦᱚᱲ ᱦᱚᱸ ᱵᱟᱠᱚ ᱫᱚᱦᱚ ᱚᱪᱚᱭᱮᱫ ᱵᱟᱠᱚ ᱛᱟᱦᱮᱸ ᱦᱚᱪᱚᱭᱮᱭᱟ ᱚᱸᱰᱮ ᱱᱟᱦᱟᱜ ᱥᱮ ᱡᱟᱦᱟᱸ ᱴᱷᱮᱡ ᱚᱱᱠᱟ ᱢᱟᱱᱮ ᱥᱩᱵᱤᱫᱟᱭ ᱧᱟᱢᱟ ᱱᱟᱦᱟᱜ ᱵᱟᱹᱭ ᱵᱟᱹᱭᱛᱮ ᱩᱱᱤ ᱦᱚᱸ ᱟᱭᱟᱜ ᱡᱤᱵᱚᱱ ᱪᱮᱧᱡᱽ ᱨᱮᱭᱟᱜ ᱮ ᱠᱩᱨᱩᱢᱩᱴᱩᱭᱟ ᱦᱳᱭᱥᱮ ᱛ ᱚᱱᱠᱟ ᱦᱚᱸ ᱟᱹᱰᱤᱜᱟᱱ ᱡᱟᱭᱜᱟ ᱨᱮ ᱧᱮᱞᱚᱜ ᱠᱟᱱᱟ ᱱᱟᱦᱟᱸᱜ ᱟᱨ ᱚᱱᱟ ᱥᱟᱹᱨᱤ ᱠᱟᱛᱷᱟ ᱠᱟᱱ ᱜᱮᱭᱟ
ᱦᱮᱸ ᱥᱟᱹᱨᱤ ᱠᱟᱛᱷᱟ ᱠᱟᱱ ᱜᱮᱭᱟ ᱮᱢᱱᱤ ᱨᱮᱜᱮ ᱠᱚ ᱞᱟᱹᱭ ᱟᱠᱟᱫᱟ ᱥᱮ ᱢᱤᱫᱴᱟᱝ ᱢᱤᱫ ᱴᱟᱝ ᱠᱩᱠᱞᱤ ᱨᱮᱠᱚ ᱫᱚᱦᱚ ᱠᱟᱜ ᱜᱮᱭᱟ ᱡᱮ ᱡᱚᱠᱷᱚᱱ ᱨᱮᱸᱜᱮᱡ ᱡᱟᱱᱞᱟ ᱥᱮᱫ ᱛᱮ ᱵᱚᱞᱚᱱᱟ ᱩᱱᱫᱚ ᱫᱩᱣᱟᱹᱨ ᱥᱮᱫ ᱛᱮ ᱡᱟᱸᱦᱟᱸ ᱛᱤᱱᱟᱹᱜ ᱵᱷᱟᱜᱤᱭᱟᱭ ᱨᱮᱦᱚᱸ ᱚᱱᱟ ᱠᱚ ᱡᱷᱚᱛᱚ ᱫᱩᱣᱟᱹᱨ ᱥᱮᱫ ᱛᱮ ᱩᱰᱩᱠᱚᱜᱼᱟ
ᱦᱳᱭ ᱦᱳᱭ ᱦᱳᱭ ᱚᱱᱟ ᱢᱟ
ᱡᱟᱭᱜᱟ ᱨᱮᱜᱮ ᱡᱩᱫᱤ ᱠᱟᱹᱣᱰᱤ ᱛᱟᱦᱮᱱᱟ ᱩᱱ ᱫᱚᱢ ᱧᱮᱞᱮᱭᱟ ᱡᱟᱦᱟᱸᱭ ᱦᱚᱲ ᱦᱚᱭᱛᱚ ᱯᱟᱹᱦᱤᱞ ᱮᱠᱫᱚᱢ ᱜᱮ ᱢᱟᱱᱮ ᱨᱚᱲ ᱟᱢ ᱯᱟᱥ ᱨᱮᱦᱚᱸ ᱵᱟᱭ ᱛᱤᱸᱜᱩᱱᱟ ᱨᱚᱲ ᱦᱚᱸ ᱵᱟᱝ ᱨᱚᱲ ᱥᱟᱱᱟᱭᱮᱭᱟ ᱟᱢ ᱥᱟᱶᱛᱮ ᱨᱚᱲ ᱚ ᱫᱷᱩᱨᱮ ᱯᱟᱥ ᱨᱮᱦᱚᱸ ᱵᱟᱭ ᱛᱤᱸᱜᱩᱱᱟ ᱩᱱᱤ ᱦᱚᱸ ᱩᱱ ᱫᱚᱢ ᱧᱮᱞᱮᱭᱟ ᱦᱚᱦᱚ ᱠᱟᱛᱮᱫ ᱮ ᱨᱚᱲᱟᱢ ᱠᱟᱱᱟ ᱟᱢᱛᱮ ᱟᱡ ᱛᱮᱜᱮ ᱢᱮᱛᱟᱢᱟᱭ ᱡᱮ ᱪᱚᱞᱚ ᱵᱚᱱ ᱯᱮᱲᱟᱜᱼᱟ ᱟᱵᱚᱜᱮ
ᱦᱳᱭ ᱚᱱᱟ ᱢᱟ ᱠᱟᱱ ᱜᱮᱭᱟ ᱟᱫᱚ ᱱᱚᱣᱟ ᱢᱟᱞᱟᱟᱝ ᱜᱟᱞᱢᱟᱨᱟᱣ ᱠᱮᱫ ᱡᱟᱦᱟᱸ ᱠᱟᱹᱣᱰᱤ ᱵᱟᱠᱷᱨᱟᱛᱮ ᱟᱹᱰᱤ ᱱᱟᱯᱟᱭ ᱴᱚᱯᱤᱠ ᱛᱟᱦᱮᱸ ᱛᱟᱦᱮᱸ ᱠᱟᱱᱟ ᱟ ᱚᱠᱛᱚ ᱱᱚᱜᱼᱚᱭ ᱦᱩᱭᱩᱜ ᱠᱟᱱᱟ ᱱᱟᱜ ᱟᱫᱚ ᱴᱷᱤᱠ ᱜᱮᱭᱟ ᱛᱟᱦᱚᱞᱮ ᱟᱨᱦᱚᱸ ᱚᱱᱠᱟ ᱨᱚᱯᱚᱲ ᱠᱚ ᱦᱩᱭᱩᱜᱼᱟ